ᱜᱚᱝᱠᱮ, ᱜᱚᱝᱠᱮ ᱟᱹᱞᱤᱧᱟᱜ ᱨᱚᱲ ᱟᱸᱡᱚᱢ ᱧᱟᱢᱚᱜ ᱠᱟᱱᱟ ᱢᱚᱡᱽᱛᱮ᱾
ᱦᱮᱸ ᱮᱠᱟᱞ ᱟᱸᱡᱚᱢ ᱧᱟᱢᱚᱜ ᱠᱟᱱᱟ᱾
ᱱᱟᱯᱟᱭ ᱥᱟᱦᱤᱡ ᱜᱮ᱾
ᱟᱳᱭ ᱦᱳᱭ ᱜᱚᱝᱠᱮ ᱟᱫᱚ ᱚᱠᱟᱞᱮᱠᱟ ᱪᱚ ᱱᱦᱟᱸᱜ ᱥᱟᱰᱮ ᱜᱚᱫᱚᱜ ᱠᱟᱱᱟ ᱦᱮᱸᱥᱮ᱾ ᱪᱮᱜ ᱪᱚ ᱦᱚᱭ᱾
ᱟᱪᱪᱷᱟ ᱟᱪᱪᱷᱟ᱾
ᱟᱫᱚ ᱜᱚᱝᱠᱮ ᱛᱟᱦᱚᱞᱮ᱾ ᱵᱟᱝ ᱜᱚᱝᱠᱮ ᱥᱟᱰᱮ ᱫᱚ ᱥᱟᱰᱮ ᱠᱟᱱ ᱜᱮᱭᱟ ᱚᱱᱠᱟᱜ ᱜᱮ᱾
ᱟᱪᱪᱷᱟ ᱟᱪᱪᱷᱟ ᱟᱪᱪᱷᱟ ᱱᱤᱛᱚᱜ ᱜᱚᱝᱠᱮ᱾
ᱟᱫᱚ ᱱᱤᱛᱚᱜ ᱫᱚ ᱵᱟᱝ ᱥᱟᱰᱮ ᱠᱟᱱᱟ ᱦᱮᱸ ᱟᱨᱦᱚᱸ ᱥᱟᱰᱮ ᱠᱟᱱᱟ ᱜᱚᱝᱠᱮ᱾
ᱟᱪᱪᱷᱟ ᱟᱪᱪᱷᱟ ᱪᱟᱷᱟ ᱱᱤᱛᱚᱜ ᱜᱚᱝᱠᱮ᱾
ᱦᱮᱸ ᱱᱤᱛᱚᱜ ᱫᱚ ᱠᱟᱹᱡ ᱥᱟᱺᱜᱤᱧ ᱧᱚᱜ ᱨᱮ ᱥᱟᱰᱮ ᱠᱟᱱᱟ ᱡᱟᱹᱱᱤᱡ᱾
ᱟᱪᱪᱷᱟ ᱟᱪᱪᱷᱟ
ᱟᱫᱚ ᱜᱚᱝᱠᱮ ᱛᱟᱦᱞᱮ ᱱᱚᱣᱟ ᱧᱤᱫᱟᱹ ᱵᱮᱲᱟ ᱚᱠᱛᱚᱨ ᱨᱮ ᱪᱮᱫ ᱠᱚ ᱪᱤᱠᱠᱟ ᱵᱟᱲᱟᱭ ᱦᱩᱭᱩᱜ ᱠᱟᱱᱟ᱾
ᱛᱚ ᱜᱚᱝᱠᱮ ᱱᱤᱛᱚᱜ ᱧᱤᱫᱟᱹ ᱵᱮᱲᱟ ᱚᱠᱛᱚ ᱨᱮ ᱫᱚᱼᱼ ᱠᱤᱫᱩᱵ ᱵᱟᱲᱟ ᱦᱩᱭᱮᱱᱛᱮ ᱡᱤᱨᱟᱹᱣ ᱦᱩᱭ ᱟᱠᱟᱱᱟ᱾ ᱟᱨ
ᱟᱪᱪᱷᱟ
ᱛᱮᱦᱮᱧ ᱫᱤᱱ ᱫᱚ ᱚᱱᱠᱟ ᱚᱲᱟᱜ ᱠᱚᱨᱮ ᱦᱩᱲᱩ ᱨᱚᱦᱚᱭ ᱠᱚ ᱛᱟᱦᱮᱸ ᱠᱟᱱᱟ ᱛᱚ ᱛᱚ᱾ ᱚᱲᱟᱜ ᱠᱩ ᱟᱭᱳ ᱵᱟᱵᱟ ᱛᱟᱠᱚ ᱥᱟᱞᱟᱜ᱾ ᱠᱟᱹᱢᱤ ᱜᱚᱲᱚ ᱠᱟᱛᱮᱫ ᱦᱮᱡ ᱠᱟᱛᱮᱫ ᱡᱤᱨᱟᱹᱣ ᱵᱟᱲᱟ ᱦᱩᱭ ᱠᱟᱱ ᱛᱟᱦᱮᱱᱟ ᱢᱟᱱᱮ ᱫᱟᱠᱟ ᱡᱚᱢ ᱠᱟᱛᱮᱫ ᱡᱤᱨᱟᱹᱣ ᱵᱟᱲᱟ ᱦᱩᱭ ᱠᱟᱱᱟ ᱱᱤᱛᱚᱝ ᱫᱚ᱾ ᱛᱚ ᱜᱚᱝᱠᱮ ᱟᱵᱤᱱ ᱫᱚ ᱪᱮᱫ ᱵᱤᱱ ᱪᱤᱠᱟᱹᱭᱫᱟ ᱱᱤᱛᱚᱝ ᱫᱚ?
ᱳᱭ ᱟᱫᱚ ᱟᱹᱞᱤᱧ ᱦᱚᱸ ᱱᱤᱛᱚᱜ ᱫᱚ ᱠᱤᱫᱩᱵ ᱵᱟᱲᱟ ᱡᱚᱢ ᱵᱟᱲᱟ ᱠᱟᱛᱮᱫ ᱜᱮᱼᱼ ᱟᱫᱚ ᱱᱤᱛᱚᱜ ᱫᱚᱼᱼ ᱪᱮᱫ ᱮᱢ ᱪᱤᱠᱟᱹᱭᱟ ᱱᱮ ᱦᱚᱲ ᱫᱚ ᱠᱟᱹᱢᱤ ᱠᱚᱫᱚ ᱧᱤᱫᱟᱹ ᱵᱮᱲᱟ ᱱᱚᱴᱠᱟ ᱠᱟᱹᱢᱤ ᱫᱚ ᱱᱟᱦᱟᱜ ᱵᱟᱹᱱᱩᱜ ᱠᱟᱫᱟ᱾
ᱟᱫᱚ ᱚᱱᱟ ᱛᱮᱜᱮ ᱱᱤᱛᱚᱜ ᱫᱚ ᱡᱤᱨᱟᱹᱣ ᱵᱟᱲᱟ ᱦᱩᱭ ᱟᱠᱟᱱᱟ᱾ ᱟᱫᱚ ᱛᱟᱦᱚᱞᱮ ᱜᱚᱝᱠᱮᱼᱼ ᱟᱯᱮ ᱫᱚ ᱦᱩᱲᱩ ᱠᱚᱫᱚ ᱟᱹᱣᱨᱤ ᱯᱮ ᱨᱚᱦᱚᱭ ᱪᱟᱵᱟᱭᱟ ᱛᱟᱦᱞᱮ᱾
ᱛᱚ ᱜᱚᱝᱠᱮ ᱦᱩᱲᱩ ᱠᱚᱫᱚ ᱟᱹᱣᱨᱤ ᱞᱮ ᱨᱚᱦᱚᱭ ᱪᱟᱵᱟᱭᱟ, ᱛᱚ ᱛᱮᱦᱮᱧ ᱫᱚ ᱚᱨᱫᱷᱮᱠ ᱦᱩᱭ ᱠᱟᱱᱟ ᱜᱟᱯᱟ ᱫᱚ ᱡᱟᱢ ᱧᱮᱞᱚᱜ ᱠᱟᱱᱟ ᱡᱮ ᱜᱟᱯᱟ ᱫᱚᱞᱮ ᱯᱩᱨᱟᱹᱣᱟ᱾ ᱟᱨ ᱟᱞᱮ ᱟᱛᱩ ᱥᱮᱫ ᱦᱚᱸ ᱞᱟᱹᱭ ᱞᱮ ᱧᱮᱞ ᱞᱮᱠᱷᱟᱱ, ᱚᱨᱫᱷᱮᱠ ᱫᱚᱠᱚ ᱯᱩᱨᱟᱹᱣ ᱠᱮᱫᱟ᱾ ᱟᱨ ᱢᱤᱫ ᱥᱚᱯᱛᱟ ᱜᱟᱱ ᱦᱩᱭᱩᱜᱼᱟ ᱜᱚᱝᱠᱮ ᱞᱟᱹᱭ ᱞᱮᱠᱷᱟᱱ᱾
ᱟᱪᱪᱷᱟ᱾
ᱛᱚ ᱟᱯᱮ ᱥᱮᱫ ᱜᱚᱝᱠᱮ ᱠᱚ ᱯᱩᱨᱟᱹᱣ ᱠᱮᱫᱟ ᱥᱮ ᱵᱟᱝᱟ?
ᱦᱮᱸ ᱟᱞᱮ ᱥᱮᱫ ᱢᱟ ᱦᱩᱲᱩ ᱨᱚᱦᱚᱭ ᱢᱟ, ᱞᱟᱹᱭ ᱞᱮᱠᱷᱟᱱᱟ ᱯᱩᱨᱟᱹᱣ ᱯᱩᱨᱟᱹᱣᱻ ᱯᱩᱨᱟᱹᱣ ᱜᱚᱫ ᱟᱠᱟᱱ ᱜᱮᱭᱟ᱾ ᱟᱨ, ᱱᱚᱝᱠᱟ ᱦᱳᱭᱱᱟ ᱢᱚᱬᱮ ᱫᱤᱱ ᱜᱟᱱ᱾ ᱦᱳᱲᱤ ᱨᱚᱦᱚᱭ ᱠᱚᱫᱚ ᱟᱞᱮ ᱥᱮᱫ ᱫᱚ ᱨᱚᱦᱚᱭ ᱨᱟᱠᱟᱵ ᱪᱟᱵᱟᱣ ᱠᱟᱱᱟ᱾ ᱟᱨ ᱱᱚᱜᱼᱚ ᱱᱚᱣᱟ ᱯᱟᱴ ᱠᱚ ᱮᱨ ᱞᱮᱫᱟ ᱛᱚ, ᱟᱫᱚ ᱱᱚᱣᱟ ᱯᱟᱴ ᱦᱚᱸ ᱱᱮᱥ ᱫᱚ ᱟᱜᱟᱢᱤ ᱧᱚᱜ ᱨᱮᱠᱚ ᱨᱟᱠᱟᱵ ᱠᱮᱫ ᱛᱮ ᱟᱫᱚ, ᱩᱸ ᱱᱚᱠᱟ ᱜᱮ ᱠᱷᱮᱛ ᱠᱚ ᱯᱷᱟᱸᱠᱟ ᱜᱚᱫᱮᱱ ᱛᱮ ᱞᱚᱜᱚᱱ ᱛᱮᱜᱮ ᱠᱚ ᱨᱚᱦᱚᱭ ᱵᱟᱲᱟ ᱜᱚᱫ ᱠᱮᱫᱟ᱾
ᱟᱨ ᱫᱟᱜ ᱢᱟ ᱥᱮᱨᱢᱟ ᱫᱟᱜ ᱵᱷᱚᱨᱥᱟ ᱢᱟ ᱱᱟᱦᱟᱜ ᱵᱟᱠᱚ ᱛᱟᱦᱮᱸ ᱠᱟᱱᱟ ᱟᱞᱮᱻ ᱚᱸᱰᱮᱱ ᱠᱚ ᱦᱚᱲ ᱫᱚ᱾
ᱟᱨ ᱱᱟᱛᱮ ᱯᱩᱠᱷᱨᱤ ᱠᱚ, ᱱᱚᱣᱟ ᱢᱟᱨᱥᱟᱞ ᱛᱮ ᱥᱮ ᱢᱤᱱᱤ ᱛᱮᱠᱚ ᱯᱮᱨᱮᱡ ᱠᱮᱫ ᱛᱮ ᱟᱫᱚ ᱱᱚᱣᱟ ᱯᱟᱴ ᱚᱸᱰᱮ ᱠᱚ ᱪᱟᱰᱳ ᱠᱮᱫᱟ᱾ ᱥᱮᱨᱢᱟ ᱫᱟᱜ ᱫᱚ ᱛᱤᱥ ᱪᱚᱭ ᱫᱟᱜᱟ ᱚᱱᱟᱛᱮ ᱵᱟᱠᱚ ᱛᱟᱹᱜᱤ ᱞᱮᱫᱟ᱾ ᱚᱱᱟ ᱛᱮᱜᱮ ᱟᱜᱟᱢᱤ ᱠᱷᱚᱡ ᱨᱚᱦᱚᱭ ᱠᱟᱛᱮᱜ ᱠᱚ ᱮ ᱱᱤᱛᱚᱜ ᱫᱚᱞᱮ ᱡᱤᱨᱟᱹ ᱵᱟᱲᱟᱣ ᱠᱟᱱᱟ ᱟᱫᱚ ᱾
ᱛᱚ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ, ᱞᱟᱹᱭ ᱞᱮᱠᱷᱟᱱ ᱟᱞᱮ ᱥᱮᱫ ᱦᱚᱸ ᱱᱮᱝᱠᱟ ᱯᱟᱴ ᱠᱚᱫᱚ ᱠᱤᱪᱷᱩ ᱚᱨᱫᱷᱮᱠᱼᱼ ᱟᱞᱮ ᱟᱹᱛᱩ ᱨᱮ ᱟᱞᱮ ᱟᱹᱛᱳ ᱠᱚᱨᱮᱱ ᱥᱮ ᱡᱟᱦᱟᱸ ᱛᱤᱱᱟᱹᱜ ᱢᱮᱱᱟᱜ ᱠᱚᱣᱟ, ᱮᱴᱟᱜ ᱠᱚᱦᱚᱸ, ᱛᱚ ᱜᱮᱜ ᱵᱟᱲᱟ ᱠᱟᱛᱮᱫ ᱱᱮᱝᱠᱟ ᱟᱞᱮ ᱥᱮᱫ ᱢᱟᱭ ᱫᱟᱜ ᱡᱟᱹᱥᱛᱤᱣ ᱠᱟᱫ ᱛᱮ ᱛᱚ ᱚᱱᱟ ᱠᱤᱪᱷᱩ ᱚᱝᱠᱟ ᱰᱚᱵᱷᱟᱜ ᱠᱚ ᱛᱟᱦᱮᱸ ᱠᱟᱱᱟ, ᱫᱟᱜ ᱯᱮᱨᱮᱡ ᱟᱠᱟᱫᱟᱭ ᱛᱚ ᱟᱫᱚ ᱚᱱᱟ ᱠᱚᱨᱮ ᱜᱮᱠᱚ ᱟᱹᱜᱩ ᱠᱟᱛᱮᱫ ᱠᱚ ᱪᱟᱹᱠᱷᱤ ᱠᱟᱛᱮᱫ ᱢᱟᱱᱮ ᱟᱨᱠᱤ ᱦᱟᱥᱟ ᱛᱮᱠᱚ ᱢᱚᱸᱡᱽ ᱜᱮᱠᱚ, ᱫᱟᱜ ᱨᱮᱠᱚ ᱤᱭᱟᱹ ᱫᱟᱯᱟᱞ ᱠᱮᱫᱟ ᱾ ᱡᱮᱢᱚᱱ ᱟᱹᱰᱤ ᱱᱟᱯᱟᱭ ᱛᱮ ᱥᱮᱭᱟᱜ ᱢᱟ ᱾
ᱟᱪᱪᱷᱟ ᱾ ᱟᱞᱮ ᱥᱮᱫ ᱦᱚᱸ ᱱᱚᱝᱠᱟ ᱜᱮ ᱧᱮᱞ ᱟᱠᱟᱱᱟ ᱱᱚᱣᱟ ᱯᱟᱲ ᱫᱚ ᱱᱟᱦᱟᱜ, ᱯᱳᱭᱞᱳ ᱨᱮᱠᱚ ᱮᱨ ᱟᱠᱳ, ᱟᱨ ᱮᱨ ᱛᱟᱭᱚᱢ ᱫᱚ ᱱᱟᱦᱟᱜ ᱱᱚᱝᱠᱟ ᱠᱟᱹᱴᱤᱡ ᱧᱚᱜ ᱨᱮᱫᱚ ᱟᱹᱰᱤ ᱜᱷᱚᱱᱚ ᱛᱤᱜᱤ ᱡᱟᱱᱟᱢᱚᱜᱼᱟ ᱛᱚ, ᱚᱱᱟ ᱛᱮᱠᱚ ᱛᱩᱫ ᱜᱤᱰᱤ ᱠᱟᱜᱼᱟ ᱟᱫᱷᱚᱢᱟᱜ ᱫᱚ ᱾ ᱟᱨ ᱡᱟᱦᱟᱸᱭ ᱟᱲᱟᱜ ᱞᱟᱹᱜᱤᱫ ᱠᱚ ᱤᱫᱤᱭᱟ ᱚᱱᱟ ᱫᱚᱠᱚ ᱡᱚᱢ ᱦᱚᱸ ᱠᱚ ᱡᱚᱢ ᱜᱮᱭᱟ ᱾ ᱟᱨ ᱱᱚᱝᱠᱟ ᱦᱟᱨᱟᱜ-ᱟ ᱱᱟᱦᱟᱜ, ᱱᱚᱣᱟ ᱯᱟᱴ ᱫᱟᱨᱮ ᱢᱟ ᱮᱢᱱᱤ ᱛᱮᱜᱮ ᱦᱚᱲ ᱯᱟᱨᱚᱢ ᱦᱟᱨᱟᱜᱼᱟ ᱾ ᱟᱫᱚ ᱱᱚᱠᱟ ᱦᱟᱨᱟ ᱠᱟᱛᱮᱜ ᱫᱚ ᱜᱟᱫᱟᱨ ᱞᱮᱱᱠᱷᱟᱱ ᱫᱚ ᱱᱚᱣᱟ ᱫᱟᱨᱮ ᱫᱚᱠᱚ ᱜᱮᱫᱟ, ᱜᱮᱫ ᱠᱟᱛᱮ ᱫᱚ ᱥᱩᱫᱩ ᱜᱮᱫ ᱤᱫᱤ ᱞᱮᱠᱷᱟᱡ ᱛᱚ ᱵᱟᱝ ᱦᱩᱭᱩᱜᱼᱟ ᱾ ᱱᱚᱣᱟ ᱟᱨᱦᱚᱸ ᱵᱚᱡᱷᱟᱭ ᱦᱩᱭᱩᱜᱼᱟ ᱵᱚᱡᱷᱟ ᱠᱟᱛᱮᱫ ᱜᱮᱢᱮᱨ ᱤᱫᱤᱭ ᱦᱩᱭᱩᱜᱼᱟ ᱾ ᱚᱠᱚᱭ ᱫᱚ ᱫᱤᱯᱤᱞ ᱟᱛᱮ ᱚᱠᱚᱭ ᱫᱚ ᱜᱚᱜ ᱟᱛᱮ ᱠᱚ ᱤᱫᱤᱭᱟᱠᱩ ᱾ ᱛᱚ ᱯᱩᱠᱷᱨᱤ ᱨᱮ ᱤᱫᱤ ᱠᱟᱛᱮᱫ ᱠᱚ ᱜᱤᱰᱤ ᱡᱟᱣᱨᱟᱭᱟ ᱾ ᱟᱨ ᱱᱚᱣᱟ ᱢᱚᱸᱡᱽ ᱜᱮᱠᱚ ᱜᱟᱛᱷᱟᱣᱟ ᱢᱤᱫᱴᱟᱝ ᱮᱻ ᱵᱟᱵᱮᱨ ᱨᱮ ᱚᱠᱚᱭ ᱠᱚᱫᱚ ᱢᱟᱫ ᱨᱮᱠᱚ ᱜᱟᱛᱷᱟᱣ ᱜᱮᱭᱟ ᱾ ᱛᱚ ᱢᱤᱫᱴᱟᱝ ᱯᱩᱠᱷᱨᱤ ᱨᱮ ᱟᱭᱢᱟ ᱦᱚᱲᱟᱜ ᱱᱚᱠᱟ ᱮ ᱪᱟᱹᱠᱤ ᱛᱟᱦᱮᱱᱟ ᱛᱚ ᱟᱝᱚ ᱪᱤᱠᱟᱹ ᱛᱮᱠᱚ ᱧᱮᱞ ᱴᱷᱤᱠᱟ ᱚᱱᱟᱛᱮ ᱡᱮ ᱡᱟᱨ ᱞᱮᱠᱟ ᱪᱤᱱᱦᱟᱹ ᱠᱚ ᱫᱚᱦᱚᱣᱟᱜᱼᱟ ᱾ ᱟᱨ ᱚᱱᱟ ᱛᱚ ᱦᱟᱥᱟ ᱵᱟᱢ ᱞᱟᱫᱮᱭᱟᱜ ᱠᱷᱟᱱ ᱵᱟᱝ ᱪᱟᱹᱢᱞᱩ ᱫᱟᱜ ᱨᱮ, ᱟᱫᱚ ᱟᱯᱮᱥᱮᱜ ᱦᱟᱥᱟ ᱠᱚ ᱞᱟᱫᱮᱭᱟᱜ ᱜᱮᱭᱟ ᱥᱮ ᱪᱮᱫ ᱠᱚ ᱞᱟᱫᱮᱭᱟ ᱜᱚᱝ
ᱦᱮᱸ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱟᱫᱟ, ᱱᱤᱝᱠᱟ ᱜᱮ ᱟᱞᱮ ᱥᱮᱫ ᱦᱚᱸᱠᱚ ᱜᱮᱜ ᱵᱟᱹᱫᱽ ᱠᱷᱚᱱ ᱜᱮᱜ ᱤᱫᱤ ᱠᱟᱛᱮᱫ ᱠᱚ ᱫᱤᱯᱤᱞ ᱤᱫᱤᱭᱟ, ᱫᱤᱯᱤᱞ ᱤᱫᱤ ᱠᱟᱛᱮᱫ ᱚᱠᱚᱭ ᱫᱚ ᱱᱮᱝᱠᱟ ᱧᱮᱞ ᱠᱟᱱᱟ ᱮᱻ ᱨᱟ-ᱨᱟᱥᱛᱟ ᱡᱩᱫᱤ ᱢᱚᱡᱽ ᱜᱮ ᱠᱷᱟᱱ ᱮᱻ ᱵᱟᱹᱫᱽ ᱨᱮ ᱠᱳᱱᱳ ᱚᱝᱠᱟ ᱵᱟᱝᱜᱮ ᱤᱭᱟᱹ ᱠᱟᱱ ᱠᱷᱟᱱ, ᱤᱫᱤ ᱠᱟᱛᱮ ᱴᱮᱠᱴᱟᱨ ᱛᱮᱠᱚ ᱤᱫᱤ ᱫᱟ ᱵᱟᱹᱫᱽ ᱡᱩᱫᱤ ᱯᱷᱟᱸᱠᱟ ᱜᱮ ᱛᱟᱦᱮᱱ ᱠᱷᱟᱱ ᱾ ᱟᱨ ᱱᱮᱠᱟ ᱫᱤᱯᱤᱞ ᱤᱫᱤ ᱠᱟᱛᱮᱫ ᱫᱟᱜ ᱨᱮᱠᱚ ᱚᱸᱰᱮ ᱠᱩ ᱡᱟᱦᱟᱸ ᱜᱟᱹᱰᱭᱟᱹ ᱢᱮᱱᱟᱜᱼᱟ ᱚᱸᱰᱮ ᱠᱚ ᱤᱫᱤ ᱠᱟᱛᱮᱫ ᱠᱚ ᱮᱻ ᱡᱟ ᱫᱚᱦᱚ ᱡᱟᱣᱨᱟ ᱠᱟᱛᱮᱫ ᱢᱤᱫᱴᱷᱮᱱ ᱛᱟᱯᱚᱨ ᱦᱟᱥᱟ ᱛᱮᱠᱚ ᱢᱚᱡᱽ ᱜᱮᱠᱚ ᱮᱸᱜ ᱮᱥᱮᱫᱟ ᱫᱟᱯᱟᱞ ᱟᱠᱚ ᱡᱮᱢᱚᱱ ᱩᱱᱩ ᱠᱟᱛᱮ ᱛᱟᱦᱮᱱ ᱢᱟ ᱡᱮᱢᱚᱱ ᱟᱹᱰᱤ ᱩᱥᱟᱹᱨᱟᱛᱮ ᱥᱮᱭᱟᱜ ᱢᱟ ᱾ ᱟᱞᱮ ᱥᱮᱫ ᱫᱚ ᱦᱟᱥᱟ ᱛᱮᱜᱮ ᱚ ᱟᱹᱰᱤ ᱱᱟᱯᱟᱭ ᱛᱮ ᱯᱩᱨᱟᱹᱥᱟᱹᱭᱮᱫ ᱠᱚ
ᱦᱮᱸ ᱟᱞᱮ ᱥᱮᱫ ᱢᱟ ᱚᱝᱠᱟᱜᱮ ᱧᱮᱞ ᱟᱠᱟᱱᱟ ᱾ ᱵᱩᱥᱩᱵ ᱠᱚ ᱪᱷᱤᱴᱟᱹᱣᱟᱜᱼᱟ ᱚᱱᱟ ᱪᱮᱛᱟᱱ ᱨᱮ ᱟᱫᱚ ᱦᱟᱥᱟ ᱠᱚ ᱞᱟᱫᱮᱭᱟᱜ ᱛᱮ ᱚᱱᱟ ᱩᱱᱩᱢᱚᱜᱼᱟ ᱾ ᱚᱱᱟ ᱩᱱᱩᱢ ᱜᱮ ᱛᱟᱦᱮᱸ ᱞᱮᱱᱠᱷᱟᱱ ᱛᱟᱦᱚᱞᱮ ᱢᱚᱸᱥ ᱛᱮ ᱜᱚᱴᱟ ᱥᱮᱭᱟᱜᱼᱟ ᱾ ᱟᱨᱻ ᱚᱝᱠᱟ ᱥᱮᱭᱟ ᱴᱟᱭᱤᱢ ᱫᱚ ᱦᱟᱛᱟᱣ ᱟᱭ ᱱᱟᱦᱟᱜ, ᱯᱚᱱᱨᱚ ᱠᱷᱚᱱ ᱱᱟᱦᱟᱜ ᱠᱩᱲᱤ ᱫᱤᱱ ᱞᱮᱠᱟᱭ ᱦᱟᱛᱟᱣ ᱟᱭ ᱾ ᱟᱨ ᱱᱤᱱᱟᱹᱜ ᱜᱟᱱ ᱛᱮᱜᱮ ᱥᱮᱭᱟᱜᱼᱟ᱾ ᱥᱮᱭᱟᱜ ᱛᱮ ᱟᱫᱚ ᱚᱱᱟ ᱫᱚᱠᱚ ᱥᱟᱞᱟᱭ ᱟᱠᱚ ᱥᱟᱞᱟ ᱠᱟᱛᱮᱜ ᱢᱚᱸᱡᱽ ᱜᱮᱠᱚ ᱟᱹᱨᱩᱵ ᱥᱟᱯᱷᱟᱭᱟ, ᱟᱹᱨᱩᱵ ᱥᱟᱯᱷᱟ ᱠᱟᱛᱮᱜ ᱟᱫᱚ ᱟᱨᱦᱚᱸ ᱚᱲᱟᱜ ᱛᱮᱠᱚ ᱫᱤᱯᱤᱞ ᱟᱹᱜᱩᱭᱟ ᱚᱠᱚᱭ ᱠᱚᱫᱚ ᱵᱷᱮᱱ ᱛᱮᱠᱚ ᱟᱹᱜᱩᱭᱟ᱾ ᱟᱫᱚ ᱱᱚᱣᱟ ᱟᱹᱜᱩ ᱠᱟᱛᱮᱜ ᱱᱚᱝᱠᱟ ᱯᱩᱠᱷᱨᱤ ᱠᱚᱨᱮ ᱡᱩᱫᱤ ᱵᱷᱮᱱ ᱠᱚ ᱵᱟᱝ ᱪᱟᱞᱟᱜ ᱠᱷᱟᱡ ᱫᱚ ᱫᱤᱯᱤᱞ ᱛᱮᱜᱮ ᱠᱚ ᱟᱹᱜᱩᱭᱟ ᱾ ᱚᱱᱟ ᱟᱹᱜᱩ ᱠᱟᱛᱮᱜ ᱟᱨᱦᱚᱸ ᱛᱟᱥᱮ ᱦᱩᱭᱩᱜ ᱛᱟᱠᱚᱣᱟ ᱛᱟᱥᱮ ᱨᱚᱦᱚᱲ ᱾ ᱱᱚᱣᱟ ᱯᱟᱴ ᱪᱟᱥ ᱦᱚᱸ ᱡᱷᱟᱢᱮᱞᱟ ᱫᱚ ᱡᱷᱟᱢᱮᱞᱟ ᱧᱚᱜ ᱜᱮᱭᱟ᱾ ᱚᱠᱟ ᱥᱚᱢᱚᱭ ᱪᱚ ᱟᱨᱦᱚᱸ ᱫᱟᱜ ᱮ ᱩᱱᱟᱹᱣ ᱵᱟᱲᱟ ᱜᱚᱫ ᱠᱮᱫᱟ, ᱟᱫᱚᱢ ᱛᱟᱥᱮ ᱟᱠᱟᱫ ᱠᱷᱟᱱ ᱫᱚ ᱟᱨᱦᱚᱸ ᱦᱟᱹᱨ ᱦᱩᱭᱩᱜ ᱛᱟᱢᱟ ᱵᱟᱠᱷᱟᱡ ᱫᱚ ᱵᱟᱝ ᱞᱚ ᱞᱚᱦᱚᱲᱚᱜᱼᱟ, ᱞᱚᱦᱚᱫᱚᱜᱼᱟ ᱟᱨᱦᱚᱸ ᱾ ᱱᱚᱜᱼᱚ ᱱᱚᱠᱟᱜᱮ ᱯᱟᱴ ᱠᱚᱢ ᱪᱟᱥ ᱞᱮᱠᱷᱟᱱ ᱫᱚ ᱱᱚᱣᱟ ᱡᱚᱠᱷᱚᱱ ᱥᱟᱞᱟ ᱠᱟᱛᱮᱜ ᱫᱚ ᱚᱲᱟᱜ ᱨᱮ ᱵᱟᱨ ᱯᱮ ᱦᱚᱲ ᱫᱚ ᱛᱟᱦᱮᱱ ᱛᱮᱜᱮ ᱦᱩᱭᱩᱜ ᱛᱟᱢᱟ ᱠᱷᱚᱱ ᱛᱤᱱ ᱠᱚᱨᱮ ᱪᱚ ᱫᱟᱜ ᱮ ᱩᱱᱟᱹᱣ ᱨᱟᱠᱟᱵ ᱜᱚᱫᱟ᱾ ᱢᱤᱫ ᱜᱷᱟᱹᱲᱤᱡ ᱛᱮ ᱦᱤᱡᱩᱜᱼᱟ ᱫᱟᱜ ᱯᱟᱴ ᱦᱚᱸ ᱵᱟᱢ ᱥᱟᱢᱴᱟᱣ ᱪᱟᱵᱟ ᱫᱟᱲᱮᱭᱟᱜᱼᱟ ᱾ ᱥᱮ ᱪᱮᱫ ᱜᱚᱝᱠᱮᱢ ᱞᱟᱹᱭᱮᱫᱟ?
ᱦᱮᱸ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱾ ᱡᱟᱦᱟᱸ ᱟᱹᱰᱤ ᱱᱟᱯᱟᱭ ᱜᱮᱵᱮᱱ ᱞᱟᱹᱭ ᱠᱟᱫᱟ ᱛᱚ ᱟᱞᱮᱥᱮᱫ ᱦᱚᱸ ᱱᱤᱝᱠᱟᱜᱮ ᱟᱞᱮ ᱥᱮᱫ ᱫᱚ ᱜᱚᱢᱠᱮ ᱱᱮᱝᱠᱟ ᱵᱮᱥᱤᱨ ᱵᱷᱟᱜᱽ ᱫᱚᱠᱚ ᱧᱮᱞ ᱠᱟᱱᱟ ᱡᱮ ᱱᱚᱝᱠᱟ ᱡᱚᱠᱷᱚᱱ ᱫᱚᱥ ᱯᱚᱱᱨᱚ ᱫᱤᱱ ᱛᱟᱦᱮᱱᱟ ᱛᱚ ᱛᱟᱨᱯᱚᱨ ᱥᱮᱭᱟᱜ-ᱟ, ᱛᱟᱨᱯᱚᱨ ᱚᱱᱟ ᱨᱟᱠᱟᱵ ᱠᱟᱛᱮᱫ ᱟᱫᱚᱢ ᱩᱰᱩᱠ ᱠᱚ ᱡᱚᱱ ᱠᱚᱣᱟ ᱠᱚ ᱯᱟᱴ ᱠᱚ ᱡᱚᱱ ᱠᱚᱣᱟ ᱥᱟᱞᱟᱭ ᱟᱠᱚ᱾ ᱠᱚᱫᱚ ᱱᱤᱡᱮᱛᱮ ᱟᱞᱮ ᱫᱚ ᱞᱟᱹᱭ ᱞᱮᱠᱷᱟᱱ ᱫᱚ ᱱᱤᱡᱮ ᱛᱮᱦᱚᱸᱞᱮ ᱥᱟᱞᱟᱭ ᱜᱮᱭᱟ ᱟᱨ ᱡᱟᱦᱟᱸ ᱛᱤᱱᱟᱹᱜ ᱡᱩᱫᱤ ᱡᱟᱦᱟᱸᱭ ᱡᱩᱫᱤ ᱟᱞᱮ ᱨᱮᱱ ᱢᱟᱨᱟᱝ ᱜᱚ ᱛᱟᱠᱚ ᱡᱩᱫᱤ ᱠᱚ ᱞᱟᱜᱟᱣ ᱠᱚᱣᱟ ᱥᱟᱹᱱᱴᱤᱜ ᱠᱚ ᱛᱚ ᱩᱱᱠᱩ ᱦᱚᱸᱠᱚ ᱜᱚᱲᱚ ᱟᱞᱮ ᱜᱮᱭᱟ ᱾ ᱡᱟᱦᱟᱸ ᱫᱚ ᱯᱟᱴ ᱫᱚ ᱟᱞᱮ ᱢᱟᱱᱮ ᱠᱷᱟᱹᱞᱤ ᱥᱟᱹᱱᱴᱤ ᱫᱚ ᱟᱠᱚ ᱠᱚ ᱦᱟᱛᱟᱣᱟ᱾ ᱯᱟᱴ ᱫᱚᱠᱚ ᱥᱟᱞᱟ ᱜᱚᱲᱚ ᱟᱞᱮᱭᱟ ᱾ ᱛᱚ ᱜᱚᱝᱠᱮ ᱟᱯᱮ ᱥᱮᱫ ᱫᱚ ᱯᱟᱴ ᱫᱚ ᱯᱟᱹᱴᱷᱩᱣᱟᱹ ᱠᱚ ᱢᱮᱛᱟᱜ ᱟᱥᱮ ᱵᱟᱝ ᱟ ᱾
ᱦᱮᱸ ᱯᱟᱴ ᱫᱚ ᱱᱟᱦᱟᱸᱜ ᱯᱟᱹᱴᱷᱩᱣᱟᱹ ᱫᱚ ᱵᱟᱠᱚ ᱢᱮᱛᱟᱜ-ᱟ, ᱯᱟᱴ ᱫᱚ ᱯᱟᱴ ᱜᱮᱠᱚ ᱢᱮᱛᱟᱜ-ᱟ᱾ ᱟᱨ ᱱᱚᱜᱚ ᱱᱚᱝᱠᱟ ᱯᱟᱴ ᱯᱟᱴᱮᱢ ᱪᱟᱥ ᱞᱮᱠᱷᱟᱡ ᱫᱚ ᱚᱲᱟᱜ ᱨᱮ ᱦᱚᱲ ᱛᱟᱦᱮᱱ ᱛᱮᱜᱮ ᱦᱩᱭᱩᱜ-ᱟ ᱾ ᱟᱨ ᱵᱟᱠᱷᱟᱱ ᱵᱟᱝ ᱨᱚᱦᱚᱲ ᱞᱮᱱᱠᱷᱟᱱ ᱫᱚ ᱟᱹᱠᱷᱨᱤᱧ ᱦᱚᱸ ᱵᱟᱝ ᱜᱟᱱᱚᱜ-ᱟ ᱾ ᱟᱫᱚᱻ ᱱᱚᱝᱠᱟ ᱜᱮ ᱛᱟᱥᱮ ᱨᱚᱦᱚᱲ ᱠᱟᱛᱮᱫ ᱟᱫᱚ ᱠᱚ ᱢᱚᱸᱡᱽ ᱜᱮ ᱵᱤᱸᱰᱟᱹ ᱠᱚ ᱵᱮᱱᱟᱣᱟ ᱾ ᱚᱱᱟ ᱦᱟᱸᱜ ᱱᱚᱣᱟ ᱯᱟᱴ ᱨᱮᱱᱟᱜ ᱜᱮ ᱛᱩᱢᱫᱟᱜ ᱞᱮᱠᱟ ᱱᱟᱦᱟᱸᱜ ᱧᱮᱞᱚᱜ-ᱟ᱾ ᱟᱫᱚ ᱱᱚᱝᱠᱟ ᱠᱟᱛᱮᱫ ᱜᱮ ᱦᱟᱴ ᱨᱮᱠᱚ ᱤᱫᱤᱭ ᱟᱠᱚ ᱜᱟᱹᱰᱤ ᱠᱚᱛᱮ ᱾ ᱟᱫᱚᱻ
ᱱᱮᱛᱟᱨ ᱫᱚ ᱡᱟᱹᱱᱤᱡ ᱫᱟᱢ ᱠᱚ ᱨᱟᱠᱟᱵ ᱪᱟᱵᱟ ᱟᱠᱟᱶᱱᱟ ᱥᱟᱛ ᱟᱴ ᱦᱟᱡᱟᱨ ᱴᱟᱠᱟ ᱠᱚᱱᱴᱟᱞ ᱡᱟᱹᱱᱤᱡ ᱪᱟᱞᱟᱜ ᱠᱟᱱᱟ ᱾
ᱟᱫᱚ ᱡᱮᱞᱮᱧ ᱡᱮᱞᱮᱧ ᱯᱟᱴ ᱫᱚ ᱫᱟᱢ ᱦᱚᱸ ᱵᱟᱹᱲᱛᱤ ᱜᱮᱭᱟ ᱾ ᱟᱨ ᱠᱷᱟᱴᱚ ᱠᱷᱟᱴᱚ ᱯᱟᱴ ᱫᱚ ᱫᱟᱢ ᱦᱚᱸ ᱠᱚᱢ ᱜᱮᱭᱟ ᱾ ᱟᱫᱚ ᱚᱱᱟ ᱛᱮᱜᱮ ᱡᱚᱛᱚ ᱦᱚᱲ ᱠᱚ ᱪᱮᱥᱴᱟᱭ ᱟᱠᱚ ᱟᱨ ᱱᱚᱜᱚ ᱱᱚᱝᱠᱟ ᱵᱤᱸᱰᱟᱹ ᱠᱟᱛᱮᱫ ᱟᱹᱠᱷᱨᱤᱧ ᱾ ᱟᱫᱚ ᱯᱳᱭᱞᱳ ᱨᱮᱫᱚ ᱡᱮᱞᱮᱧ ᱯᱟᱴ ᱠᱚ ᱩᱫᱩᱜ ᱟᱜ ᱠᱚᱜᱮ ᱟᱨ ᱱᱚᱛᱮ ᱫᱚ ᱡᱩᱫᱤᱭᱳ ᱟᱫᱷᱚᱢᱟᱜ ᱫᱚ ᱢᱤᱫ ᱵᱟᱨᱭᱟ ᱫᱚ ᱱᱚᱝᱠᱟ ᱠᱟᱹᱴᱤᱡ ᱠᱟᱹᱴᱤᱡ ᱯᱟᱴ ᱨᱮᱱᱟᱜ ᱵᱤᱸᱰᱟᱹ ᱦᱚᱸ ᱛᱟᱦᱮᱸᱱ ᱜᱮᱭᱟ ᱾ ᱱᱚᱣᱟ ᱛᱚ ᱟᱫᱚ ᱡᱚᱛᱚ ᱧᱮᱞ ᱛᱚ ᱥᱚᱢᱵᱷᱚᱵᱽ ᱵᱟᱝ ᱠᱟᱱᱟ ᱾ ᱟᱫᱚ ᱚᱱᱟ ᱛᱮᱜᱮ ᱱᱟᱦᱟᱸᱜ ᱵᱤᱸᱰᱟᱹ ᱠᱟᱛᱮᱫ ᱟᱹᱠᱷᱨᱤᱧ ᱫᱚ ᱞᱟᱵᱷ ᱦᱚᱸ ᱞᱟᱵᱷ ᱜᱮᱭᱟ᱾ ᱟᱫᱚ ᱟᱯᱮ ᱥᱮᱫ ᱱᱚᱝᱠᱟ ᱯᱟᱴ ᱫᱚ ᱚᱠᱟ ᱞᱮᱠᱟ ᱠᱚ ᱟᱹᱠᱷᱨᱤᱧ ᱛᱮ ᱵᱤᱸᱰᱟᱹ ᱠᱟᱛᱮᱫ ᱥᱮ ᱱᱚᱝᱠᱟ ᱮᱸ ᱜᱚᱴᱟ ᱛᱮᱜᱮ?
ᱮᱠᱫᱚᱢ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱱᱚᱸᱜᱚ ᱱᱚᱝᱠᱟ ᱜᱮ ᱵᱤᱰᱟᱹ ᱠᱟᱛᱮᱫ ᱠᱚ ᱮᱸᱜ ᱟᱨᱠᱤ ᱛᱚᱞ ᱟᱠᱚ ᱢᱚᱸᱡᱽ ᱜᱮᱠᱚ ᱛᱩᱢᱫᱟᱜ ᱞᱮᱠᱟ ᱠᱚ ᱵᱮᱱᱟᱣᱟ᱾ ᱟᱨ ᱛᱚᱞ ᱠᱟᱛᱮᱫ ᱚᱱᱠᱟ ᱫᱚᱦᱚ ᱡᱟᱣᱨᱟ ᱠᱟᱛᱮ ᱱᱤᱝᱠᱟ ᱠᱟᱛᱮ ᱠᱚ ᱟᱹᱠᱷᱨᱤᱧᱟ ᱟᱨ ᱟᱹᱰᱤ ᱱᱟᱯᱟᱭ ᱜᱮ ᱢᱮᱱ ᱠᱮᱫᱟ ᱱᱝᱠᱟ ᱡᱤᱞᱤᱝ ᱡᱮᱤᱞᱤᱝ ᱥᱟᱸᱦᱤᱡᱟᱜ ᱫᱚᱠᱚ ᱫᱟᱢ ᱧᱚᱸᱜ ᱜᱮᱭᱟ᱾ ᱟᱨ ᱚᱱᱠᱟ ᱠᱷᱟᱴᱚ ᱥᱟᱹᱦᱤᱡ ᱫᱚ ᱚᱱᱠᱟ ᱫᱟᱢ ᱫᱚ ᱵᱟᱹᱱᱩᱜᱼᱟ᱾ ᱟᱨ ᱱᱮᱝᱠᱟ ᱠᱟᱛᱮ ᱜᱮ ᱟᱞᱮ ᱥᱮᱫ ᱫᱚᱠᱚ ᱟᱹᱷᱨᱤᱧᱟ᱾ ᱛᱚᱵᱮ ᱮᱱᱟ ᱛᱚ ᱢᱟᱱᱮ ᱧᱮᱞ ᱨᱮᱦᱚᱸ ᱱᱟᱯᱟᱭ ᱜᱮ ᱧᱮᱞᱚᱜᱼᱟ ᱵᱤᱸᱰᱟᱹ ᱠᱟᱛᱮᱢ ᱫᱚᱦᱚ ᱞᱮᱠᱷᱟᱱ ᱛᱩᱢᱫᱟᱜ᱾ ᱞᱮᱠᱟ ᱡᱟᱦᱟᱸ ᱫᱚ ᱞᱟᱹᱭ ᱞᱮᱠᱷᱟᱱ ᱛᱚ ᱱᱚᱝᱠᱟ ᱠᱟᱛᱮ ᱜᱮ ᱟᱞᱮ ᱥᱮᱫ ᱦᱚᱸᱠᱚ ᱟᱹᱷᱨᱤᱧ ᱜᱮᱭᱟ᱾
ᱟᱪᱪᱷᱟ, ᱟᱫᱚ ᱟᱞᱮ ᱥᱮᱫ ᱢᱟ ᱧᱮᱞ ᱵᱟᱲᱟᱣ ᱠᱟᱱᱟ ᱱᱚᱸᱜ-ᱚ ᱱᱚᱣᱟ ᱯᱟᱴ ᱨᱮᱱᱟᱜ ᱯᱷᱮᱠᱴᱨᱤ ᱦᱚᱸ ᱢᱮᱱᱟᱜ ᱜᱮᱭᱟ ᱟᱞᱮ ᱥᱮᱫ ᱫᱚ ᱟᱫᱚ ᱟᱭᱢᱟ ᱟᱞᱮ ᱟᱹᱛᱩ ᱠᱚᱨᱮᱱ ᱠᱚᱲᱟ ᱠᱚ ᱮᱸ ᱚᱸᱰᱮ ᱠᱟᱹᱢᱤ ᱠᱚ ᱪᱟᱞᱟᱜ ᱜᱮᱭᱟ᱾ ᱚᱠᱚᱭ ᱠᱚᱫᱚ ᱯᱟᱴ ᱨᱮᱱᱟᱜ ᱵᱟᱵᱮᱨ ᱠᱚ ᱵᱮᱱᱟᱣᱟ ᱚᱠᱚᱭ ᱠᱚᱫᱚ ᱯᱟᱴ ᱨᱮᱱᱟᱜ ᱵᱚᱥᱛᱟ ᱠᱚ ᱵᱮᱱᱟᱣᱟ᱾
ᱟᱨ ᱚᱠᱚᱭ ᱠᱚᱫᱚ ᱵᱮᱜᱽ ᱦᱚᱸᱠᱚ ᱵᱮᱱᱟᱣ ᱜᱮᱭᱟ᱾ ᱟᱫᱚ ᱱᱚᱣᱟ ᱢᱤᱞ ᱨᱮᱛᱚ ᱟᱭᱢᱟ ᱞᱮᱠᱟᱱ ᱠᱟᱹᱢᱤ ᱦᱩᱭᱩᱜ ᱜᱮᱭᱟ ᱯᱟᱴ ᱨᱮᱱᱟᱜ ᱤᱫᱤ ᱠᱟ ᱛᱮ ᱟᱫᱚ ᱵᱚᱛᱚᱨ ᱦᱚᱸ ᱵᱚᱛᱚᱨ ᱧᱚᱸᱜ ᱜᱮᱭᱟ ᱱᱚᱣᱟ ᱢᱤᱞ ᱨᱮ ᱠᱟᱹᱢᱤ ᱫᱚ, ᱱᱚᱣᱟ ᱫᱚ ᱢᱮᱥᱤᱱ ᱛᱮᱱᱟᱜ ᱠᱟᱹᱢᱤ ᱠᱟᱱᱟ ᱛᱚ ᱟᱨ ᱧᱤᱫᱟᱹ ᱢᱤᱫ ᱥᱚᱯᱛᱟᱦᱟᱢ ᱠᱟᱹᱢᱤ ᱠᱷᱟᱡ ᱱᱚᱣᱟ ᱨᱮᱫᱚ ᱛᱤᱱ ᱵᱮᱲᱟ ᱢᱤᱫ ᱥᱚᱯᱛᱟᱦᱚ ᱠᱚ ᱠᱟᱹᱢᱤ ᱟᱠᱚ᱾ ᱟᱨ ᱱᱚᱸᱜ-ᱚ ᱱᱚᱝᱠᱟ ᱧᱤᱫᱟᱹ ᱵᱮᱸᱜᱮᱫ ᱥᱚᱢᱚᱭ ᱫᱚ ᱯᱳᱭᱞᱳ ᱯᱳᱭᱞᱳ ᱫᱚ ᱟᱭᱢᱟ ᱦᱚᱲᱟᱜ ᱛᱤ ᱠᱚᱦᱚᱸ ᱜᱮᱫ ᱵᱟᱲᱟᱣ ᱟᱠᱟᱱ ᱛᱟᱠᱚ ᱜᱮᱭᱟ ᱟᱨ ᱱᱚᱣᱟ ᱯᱟᱴ ᱛᱚ ᱡᱷᱟᱹᱞᱤ ᱡᱷᱟᱹᱞᱤ ᱛᱟᱦᱮᱸᱱᱟ ᱱᱟᱦᱟᱜ ᱛᱚ, ᱟᱫᱚ ᱵᱟᱢ ᱪᱷᱤᱰᱟᱹᱣ ᱜᱚᱫ ᱫᱟᱲᱮᱭᱟᱜ ᱠᱷᱟᱡ ᱛᱤ ᱠᱟᱹᱴᱩᱵ ᱠᱚ ᱢᱮᱥᱤᱱ ᱨᱮ ᱵᱚᱞᱚᱜ ᱜᱮᱭᱟ᱾ ᱟᱫᱚ ᱱᱮᱝᱠᱟ ᱜᱮ ᱧᱮᱞ ᱵᱟᱲᱟ ᱦᱩᱭ ᱟᱠᱟᱱᱟ ᱟᱭᱢᱟ ᱦᱚᱲᱟᱜ ᱜᱮ ᱱᱚᱝᱠᱟ ᱛᱤ ᱠᱚ ᱜᱮᱫ ᱵᱟᱲᱟ ᱟᱠᱟᱱ ᱛᱟᱠᱚᱣᱟ ᱱᱟᱣᱟ ᱱᱟᱣᱟ ᱫᱚ᱾ ᱡᱟᱹᱯᱤᱫ ᱥᱟᱱᱟ ᱠᱚᱣᱟ ᱛᱚ ᱟᱨ ᱧᱤᱫᱟᱹ ᱠᱟᱹᱢᱤ ᱫᱚ ᱛᱷᱚᱲᱟ ᱡᱟᱞᱟ ᱧᱚᱸᱜ ᱜᱮᱭᱟ ᱛᱚ, ᱚᱱᱟᱛᱮ ᱱᱚᱣᱟ ᱠᱟᱹᱢᱤ ᱫᱚ ᱵᱚᱛᱚᱨ ᱦᱚᱸ ᱵᱚᱛᱚᱨ ᱧᱚᱸᱜ ᱜᱮᱭᱟ᱾ ᱟᱯᱮ ᱥᱮᱫ ᱱᱚᱝᱠᱟ ᱯᱟᱴ ᱨᱮᱱᱟᱜ ᱱᱚᱝᱠᱟ ᱵᱟᱵᱮᱨ ᱠᱚᱠᱚ ᱵᱮᱱᱟᱣ ᱮᱫᱟ ᱱᱚᱝᱠᱟᱱ ᱢᱮᱥᱤᱱ ᱢᱮᱱᱟᱜ ᱟᱥᱮ ᱵᱟᱝ?
ᱛᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ, ᱟᱞᱮ ᱥᱮᱫ ᱫᱚ ᱢᱮᱱᱟᱜ ᱫᱚ ᱢᱮᱱᱟᱜ ᱜᱮᱭᱟ ᱠᱤᱱᱛᱩ ᱜᱚᱝᱠᱮ ᱞᱟᱹᱭ ᱞᱮᱠᱷᱟᱱ ᱫᱚ ᱟᱞᱮ ᱥᱮᱫ ᱠᱷᱚᱱ ᱫᱚ ᱡᱷᱟᱹᱞ ᱧᱚᱸᱜ ᱜᱮᱭᱟ, ᱡᱟᱦᱟᱸ ᱯᱷᱮᱠᱴᱨᱤ ᱠᱚ ᱢᱮᱱᱟᱜ-ᱟ ᱢᱟᱱᱮ ᱮ ᱸᱠᱳᱢᱯᱟᱱᱤ ᱠᱚ ᱢᱮᱱᱟᱜ-ᱟ᱾ ᱛᱚ ᱚᱱᱠᱟᱱᱟᱜ ᱯᱟᱴ ᱨᱮᱱᱟᱜ ᱫᱚ ᱚᱱᱠᱟ ᱫᱚ ᱟᱞᱮ ᱟᱹᱛᱩ ᱠᱷᱚᱡ ᱫᱚ ᱚᱱᱠᱟ ᱠᱟᱹᱢᱤ ᱫᱚ ᱵᱟᱠᱚ ᱪᱟᱞᱟᱜ ᱜᱮᱭᱟ᱾ ᱟᱨ ᱞᱟᱹᱭ ᱞᱮᱠᱷᱟᱱ ᱛᱚ ᱡᱟᱦᱟᱸ ᱧᱮᱞ ᱠᱟᱫᱟᱹᱧ ᱡᱮ ᱟᱵᱮᱱ ᱵᱮᱱ ᱞᱟᱹᱭ ᱠᱟᱫᱟ ᱡᱮ ᱱᱚᱝᱠᱟ ᱵᱮᱜᱽ ᱠᱚ ᱵᱮᱱᱟᱣᱟ, ᱛᱟᱨᱯᱚᱨ ᱵᱚᱨᱟ ᱠᱚ ᱵᱮᱱᱟᱣᱟ ᱯᱟᱴ ᱤᱜᱽᱫᱤ ᱯᱟᱴ ᱨᱮᱱᱟᱜ᱾ ᱛᱚ ᱟᱹᱞᱤᱧ ᱫᱚ ᱢᱮᱱᱫ ᱛᱮᱞᱤᱧ ᱧᱮᱞ ᱟᱠᱟᱫ ᱜᱮᱭᱟ ᱠᱤᱱᱛᱩ ᱱᱚᱝᱠᱟ ᱠᱟᱹᱢᱤ ᱵᱟᱲᱟ ᱫᱚ ᱚᱱᱠᱟ ᱫᱚ ᱵᱟᱝᱠᱚ ᱠᱟᱹᱢᱤ ᱵᱟᱲᱟ ᱟᱠᱟᱫᱟ᱾ ᱛᱚ ᱜᱝᱢᱠᱮ ᱟᱹᱰᱤ ᱟᱹᱰᱤ ᱥᱟᱨᱦᱟᱣ ᱟᱵᱮᱱ ᱥᱟᱞᱟᱜ ᱨᱚᱲ ᱠᱟᱛᱮᱜ ᱱᱚᱣᱟ ᱯᱟᱴ ᱤᱫᱤ ᱠᱟᱛᱮᱜ᱾ ᱟᱨ ᱚᱠᱛᱚ ᱦᱚᱸ ᱦᱩᱭ ᱤᱫᱤᱮᱱᱟ ᱜᱚᱝᱠᱮ ᱥᱟᱹᱜᱩᱱ ᱧᱤᱫᱟᱹ᱾
ᱥᱟᱹᱜᱩᱱ ᱧᱤᱫᱟᱹ᱾